ᱦᱮᱞᱳ
ᱦᱮᱸ
ᱦᱩᱸ
ᱦᱮᱞᱳ
ᱦᱮᱸ ᱡᱮ ᱛᱟᱦᱚᱞᱮ ᱥᱚᱜᱚᱭ ᱪᱮᱛᱟᱱ ᱨᱮ ᱡᱟᱦᱟᱱᱟᱜ ᱞᱟᱹᱭ ᱵᱤᱱ᱾
ᱦᱩ ᱥᱚᱜᱚᱭ ᱦᱳᱭ ᱦᱳᱭ
ᱥᱚᱜᱚᱭ ᱪᱮᱛᱟᱱ ᱨᱮᱫᱚ ᱟᱛᱳ ᱥᱟᱹᱜᱟᱹᱭ ᱪᱮᱫᱮ ᱞᱮᱠᱟ ᱠᱚᱲᱟ ᱢᱟᱱᱮ ᱟᱹᱛᱳ ᱥᱟᱹᱜᱟᱹᱭ ᱪᱮᱫᱞᱮᱠᱟ ᱛᱟᱦᱮᱱ ᱵᱷᱟᱜᱤ ᱟᱵᱚ ᱥᱟᱱᱛᱟᱲ ᱥᱚᱢᱟᱡᱽ ᱨᱮ?
ᱟᱹᱛᱩ ᱥᱟᱹᱜᱟᱹᱭ ᱫᱚᱞᱤᱧ ᱞᱟᱹᱭᱟ ᱡᱮ ᱟᱹᱛᱩ ᱥᱟᱹᱜᱟᱹᱭ ᱫᱚ ᱡᱮᱢᱚᱱ ᱡᱮᱢᱚᱱ ᱵᱚᱭᱦᱟ ᱢᱤᱥᱤ ᱠᱚ ᱛᱟᱦᱮᱱ ᱜᱮᱭᱟ ᱡᱟᱦᱟᱸ ᱫᱚᱼᱼ ᱫᱤᱫᱤ ᱵᱷᱟᱭ ᱟᱫᱚ ᱦᱚᱜᱚᱭ ᱱᱚᱝᱠᱟ ᱠᱟᱛᱮᱜ ᱜᱮ ᱛᱟᱦᱮ ᱡᱚᱛᱚ ᱦᱚᱲᱜᱮ ᱞᱟᱹᱠᱛᱤ ᱟᱫᱚᱼᱼ ᱟᱹᱰᱤ ᱟᱹᱰᱤ ᱡᱟᱭᱜᱟ ᱨᱮᱜᱮ ᱧᱮᱞᱚᱜ ᱠᱟᱱᱟ ᱡᱮ ᱱᱚᱣᱟ ᱥᱟᱹᱜᱟᱹᱭ ᱵᱟᱝᱠᱚ ᱫᱚᱦᱚᱭᱮᱫᱟ᱾
ᱦᱮᱸ ᱦᱮᱸ᱾
ᱟᱫᱚ ᱯᱳᱭᱞᱳ ᱱᱤᱛᱚᱜ ᱫᱚᱞᱤᱧ ᱞᱟᱹᱭᱟ ᱡᱮ ᱡᱟᱦᱟᱸᱭ ᱟᱛᱳ ᱥᱟᱹᱜᱟᱹᱭ ᱵᱟᱠᱚ ᱫᱚᱦᱚᱭᱟ, ᱦᱮᱸ᱾
ᱦᱩᱸ ᱦᱩᱸ᱾
ᱚᱠᱛᱚ ᱱᱩᱠᱩ ᱫᱚ ᱟᱠᱚ ᱢᱚᱫ ᱨᱮᱜᱮ ᱟᱹᱰᱤ ᱢᱟᱦᱟ ᱟᱠᱚᱣᱟᱜ ᱢᱚᱱᱮ ᱨᱮᱜᱮ ᱟᱹᱰᱤ ᱮᱴᱠᱮᱴᱚᱬᱮ ᱛᱟᱦᱮᱱ ᱛᱟᱠᱚᱣᱟ, ᱥᱮ ᱟᱠᱚᱣᱟᱜ ᱫᱳᱥ ᱛᱟᱦᱮᱱ ᱛᱟᱠᱚᱣᱟ ᱱᱚᱰᱮ ᱫᱚ ᱦᱮᱸ᱾ ᱠᱟᱹᱴᱤᱜ ᱫᱟᱫᱟ ᱦᱚᱲ, ᱫᱟᱫᱟ ᱦᱤᱥᱟᱹᱵ ᱛᱮ ᱡᱩᱫᱤ ᱨᱚᱲ ᱟᱭᱟᱵᱮᱱ᱾ ᱱᱚᱸᱰᱮ ᱫᱚ ᱱᱩᱭ ᱦᱚᱸ ᱪᱮᱜ ᱦᱚᱸ ᱵᱟᱭ ᱞᱟᱹᱭ ᱫᱟᱲᱮᱭᱟᱜᱼᱟ᱾
ᱦᱮᱸ ᱦᱮᱸ᱾
ᱟᱨ ᱢᱤᱫᱴᱤᱡ ᱫᱟᱫᱟ ᱦᱚᱸ ᱡᱩᱫᱤ ᱢᱟᱹᱭ ᱥᱮ ᱵᱩᱱᱩ ᱦᱤᱥᱟᱵ ᱛᱮ ᱨᱚᱲᱟᱭ ᱩᱱᱤ ᱛᱩᱞᱩᱡ, ᱛᱟᱦᱞᱮ ᱩᱱᱤ ᱦᱚᱸ ᱪᱮᱫ ᱦᱚᱸ ᱵᱟᱭ ᱞᱟᱹᱭ ᱫᱟᱲᱮᱭᱟᱜᱼᱟ᱾
ᱢᱟᱱᱮ ᱟᱵᱚ ᱟᱵᱚ ᱥᱟᱱᱛᱟᱲ ᱥᱚᱢᱟᱡᱽ ᱨᱮ ᱢᱟᱱᱮ ᱮᱛᱛᱚ ᱢᱟᱱᱮ ᱟᱵᱚᱣᱟᱜ ᱟᱹᱰᱤ ᱠᱤᱪᱷᱩ ᱢᱮᱱᱟᱜᱼᱟ᱾ ᱪᱷᱟᱹᱛᱤᱠ ᱠᱚ ᱟᱵᱚᱣᱟᱜ ᱢᱟᱱᱮ ᱟᱵᱚ ᱡᱷᱚᱛᱚ ᱵᱤᱪᱷᱩ ᱠᱚ ᱤᱭᱟᱭ ᱮᱫᱟ ᱠᱤᱱᱛᱩ ᱟᱵᱚ ᱡᱷᱚᱛᱚ ᱠᱤᱪᱷᱩ ᱛᱟᱦᱮᱱ ᱛᱩᱞᱩᱡ ᱡᱷᱚᱛᱚ ᱠᱤᱪᱷᱩ ᱟᱵᱚ ᱡᱷᱚ ᱡᱚᱵᱚ ᱵᱟᱲᱟᱭᱟ, ᱡᱷᱚᱛᱚ ᱜᱮᱵᱚ ᱵᱟᱲᱟᱭᱟ ᱟᱵᱚ ᱯᱟᱹᱦᱤᱞ ᱦᱟᱲᱟᱢ ᱦᱚᱲ᱾ ᱠᱟᱱᱟᱵᱚ ᱦᱮᱸᱥᱮ ᱛᱚᱵᱩ ᱪᱮᱫᱟᱜ ᱵᱚ ᱛᱟᱭᱱᱚᱢ ᱨᱮ ᱢᱮᱱᱟᱜ ᱵᱚᱱᱟ᱾ ᱟᱵᱚᱣᱟᱜ ᱠᱤᱪᱷᱩ ᱠᱤᱪᱷᱩ ᱦᱚᱲᱟᱜ ᱠᱤᱪᱷᱩ ᱢᱟᱱᱮ ᱤᱡᱟᱹ ᱠᱷᱟᱹᱛᱤᱨ ᱛᱮ ᱵᱟᱵᱚ ᱞᱟᱦᱟ ᱫᱟᱲᱮᱭᱟᱜ ᱠᱟᱱᱟ᱾ ᱟᱵᱚ ᱦᱚᱸ ᱡᱷᱚᱛᱚ ᱦᱚᱲ ᱵᱚ ᱥᱤᱠᱷᱟᱹᱣ ᱠᱚᱣᱟ ᱡᱷᱚᱛᱚ ᱦᱚᱲ ᱵᱚᱱ ᱨᱚᱲ ᱠᱮᱭᱟ ᱛᱟᱦᱞᱮ ᱛᱟᱦᱚᱞᱮ ᱟᱵᱚ ᱦᱚᱸ ᱢᱮᱱ ᱟᱵᱚ ᱦᱚᱸ ᱢᱤᱫᱴᱟᱝ ᱢᱟᱱᱮ ᱫᱤᱥᱚᱢ ᱦᱩᱭ ᱠᱚᱜ ᱛᱟᱵᱚᱣᱟ ᱡᱮ ᱥᱟᱱᱛᱟᱲ ᱟᱱᱟ ᱫᱚ, ᱵᱟᱝᱞᱟ ᱫᱤᱥᱚᱢ ᱦᱚᱸ ᱢᱮᱱᱟᱜᱼᱟ ᱪᱮᱫ ᱞᱮᱠᱟ᱾ ᱚ ᱚᱲᱤᱭᱟ ᱫᱤᱥᱚᱢ ᱪᱮᱫ ᱞᱮᱠᱟ ᱢᱮᱱᱟᱜᱼᱟ, ᱟᱵᱚᱣᱟᱜ ᱦᱚᱸ ᱢᱤᱫᱴᱟᱝ ᱫᱤᱥᱚᱢ ᱦᱩᱭ ᱠᱚᱜᱼᱟ᱾ ᱢᱤᱫ ᱫᱤᱱ ᱫᱚ ᱦᱩᱭᱩᱜᱼᱟ, ᱤᱧᱟᱹᱜ ᱠᱩᱠᱢᱩ ᱢᱮ ᱢᱟᱱᱮ ᱛᱤᱥ ᱯᱩᱨᱟᱹᱜᱼᱟ ᱵᱟᱹᱧ ᱵᱟᱲᱟᱭᱟ᱾ ᱠᱤᱱᱛᱩ ᱟᱵᱚ ᱦᱚᱸᱵᱚᱱ ᱪᱷᱩᱴᱟᱹᱣ ᱤᱫᱤ ᱠᱷᱟᱱᱮ, ᱟᱵᱚ ᱦᱚᱸ ᱠᱚᱞᱮᱡᱽ ᱠᱚᱨᱮ ᱢᱟᱱᱮ ᱨᱚᱲ ᱢᱟᱱᱮ ᱟᱵᱚ ᱦᱚᱸ ᱢᱤᱫ ᱫᱤᱱ ᱵᱚᱱ ᱫᱤᱥᱚᱢ ᱵᱚᱱ ᱛᱮᱭᱟᱨ ᱫᱟᱲᱮᱭᱟᱜᱼᱟ, ᱦᱮᱸ ᱥᱮ ᱵᱟᱝ? ᱥᱩᱫᱩ ᱢᱤᱫ ᱢᱤᱫᱴᱟᱝ ᱜᱮ ᱩᱭᱦᱳᱨ ᱦᱩᱭᱩᱜ ᱛᱟᱵᱚᱱᱟ, ᱦᱮᱞᱳ᱾ ᱚᱱᱟᱜᱮ ᱢᱟᱱᱮ, ᱟᱠᱚᱣᱟᱜ ᱢᱟᱱᱮ ᱮᱴᱟᱜ ᱮᱴᱟᱜ ᱢᱟᱱᱮ ᱟᱠᱚᱣᱟᱜ ᱢᱟᱱᱮ ᱯᱚᱫ ᱨᱮᱱ ᱟᱠᱚ ᱜᱮᱠᱚ ᱫᱩᱲᱩᱵ ᱠᱟᱱᱟ᱾ ᱟᱠᱚ ᱵᱷᱩᱞ ᱠᱟᱹᱢᱤ ᱞᱮᱠᱷᱟᱱ ᱟᱠᱚ ᱜᱮ ᱠᱟᱱᱟ ᱠᱚ ᱟᱨ ᱴᱷᱤᱠ ᱠᱟᱢᱤ ᱞᱮᱠᱷᱟᱱ, ᱠᱤᱱᱛᱩ ᱚᱱᱟ ᱡᱟᱭᱜᱟ ᱨᱮᱫᱚ ᱟᱵᱚᱣᱟᱜ ᱵᱷᱩᱞ ᱠᱚ ᱠᱚᱨᱟᱣ ᱫᱟ ᱛᱚᱠᱷᱚᱱ ᱟᱵᱚ ᱜᱮᱵᱚ ᱫᱩᱲᱩᱵ ᱠᱚᱜ-ᱟ ᱥᱮ, ᱛᱚᱠᱷᱚᱱ ᱟᱵᱚ ᱜᱮᱵᱚ ᱞᱟᱦᱟ ᱠᱚᱜ-ᱟ, ᱦᱮᱸᱥᱮ ᱵᱟᱝᱥᱮ᱾ ᱚᱱᱟ ᱡᱟᱭᱜᱟ ᱨᱮ ᱫᱚ ᱟᱵᱚ ᱵᱟᱵᱚᱱ ᱞᱟᱦᱟᱜ ᱠᱟᱱᱟ᱾
ᱦᱳᱭ ᱦᱳᱭ ᱦᱳᱭ ᱾
ᱡᱮᱢᱚᱱ ᱯᱩᱞᱤᱥ ᱯᱩᱞᱤᱥ ᱨᱮ ᱟᱠᱚ ᱨᱮᱱ ᱦᱚᱲ᱾ ᱠᱳᱨᱰ ᱨᱮ ᱟᱠᱚ ᱨᱮᱱ ᱦᱚᱲ᱾ ᱛᱟᱨᱯᱚᱨᱮ ᱤᱥᱠᱩᱞ ᱠᱚᱞᱮᱡᱽ ᱡᱷᱚᱛ ᱛᱚᱨᱮ ᱟᱠᱚᱨᱮᱱ ᱛᱟᱦᱞᱮ ᱟᱢᱫᱚ ᱚᱠᱟᱨᱮ ᱱᱟᱢ᱾ ᱦᱮᱸ ᱵᱟᱝ ᱡᱚᱛᱚ ᱠᱤᱪᱷᱩ ᱞᱟᱦᱟᱨᱮ ᱦᱮᱡ ᱠᱟᱛᱮ ᱦᱚ ᱸ
ᱦᱮᱸ, ᱟᱫᱚ ᱧᱮᱞᱚᱜ ᱠᱟᱱᱟ ᱡᱮ ᱦᱚᱜᱼᱚᱭ ᱫᱮᱠᱳ ᱡᱟᱹᱛᱤ ᱠᱚᱠᱚ ᱱᱤᱛᱳᱜ ᱫᱚᱠᱚ ᱮᱥ ᱴᱤᱜ ᱠᱟᱱᱟ ᱥᱮ, ᱟᱫᱚ ᱡᱩᱫᱤ ᱱᱚᱸᱰᱮ ᱡᱟᱦᱟᱸ ᱡᱟᱭᱜᱟ ᱨᱮ
ᱟᱠᱚ ᱠᱚ ᱵᱩᱡᱷᱟᱹᱣ ᱫᱟᱲᱮ ᱠᱟᱫᱟ ᱩᱱᱠᱩᱣᱟᱜ ᱫᱟᱲᱮ ᱨᱮ ᱪᱮᱫ᱾ ᱚᱠᱚᱭ ᱠᱚ ᱦᱤᱡᱩᱜ ᱠᱟᱱᱟ ᱩᱱᱠᱩ ᱫᱚᱠᱚ ᱵᱩᱡᱩ ᱵᱩᱡᱷᱟᱹᱣ ᱫᱟᱲᱮᱭᱟᱫᱟ ᱩᱱᱠᱩ ᱫᱚ ᱚᱠᱚᱭ ᱠᱟᱱᱟ ᱠᱚ, ᱟᱨ ᱩᱱᱠᱩ ᱴᱷᱮᱱ ᱪᱮᱫ ᱠᱚ ᱢᱮᱱᱟᱜᱼᱟ᱾ ᱚᱱᱟ ᱠᱚ ᱵᱩᱡᱷᱟᱹᱣ ᱫᱟᱲᱮᱭᱟᱜ ᱠᱟᱱᱟ ᱟᱨ ᱟᱵᱚᱨᱮᱱ ᱦᱚᱲ ᱫᱚ ᱟᱵᱚ ᱵᱟᱵᱚ ᱵᱩᱡᱷᱟᱹᱣ ᱫᱟᱲᱮᱭᱟᱜ ᱠᱟᱱᱟ᱾ ᱠᱟᱱᱟ ᱟᱵᱚᱣᱟ ᱪᱮᱫ ᱡᱤᱱᱤᱥ?
ᱦᱳᱭ, ᱦᱳᱭ ᱦᱳᱭ ᱧᱮᱞᱚᱜ ᱠᱟᱱᱟ ᱢᱟᱱᱮ ᱥᱟᱱᱛᱟᱲ ᱠᱚᱨᱮᱱ ᱦᱚᱸ ᱢᱟᱪᱮᱫ ᱢᱟᱪᱮᱛᱟᱹᱱᱤ ᱠᱚ ᱵᱟᱹᱱᱩᱜ ᱠᱚᱣᱟ᱾ ᱦᱮᱸ ᱫᱤᱠ ᱟᱫᱚ ᱟᱹᱞᱤᱧ ᱞᱤᱧ ᱞᱟᱹᱭᱟ ᱡᱩᱫᱤ ᱦᱮᱸ ᱞᱟᱹᱭ ᱵᱤᱱ?
ᱟᱵᱤᱱ ᱞᱟᱹᱭ ᱵᱤᱱ?
ᱟᱨ ᱡᱩᱫᱤ ᱟᱹᱞᱤᱧ ᱞᱤᱧ ᱞᱟᱹᱭᱫᱟ ᱡᱩᱫᱤ ᱦᱸᱚᱜᱼᱚᱭ ᱡᱮ ᱢᱟᱱᱮ ᱡᱟᱦᱟᱸᱭ ᱠᱚ ᱮᱥ- ᱴᱤ ᱠᱟᱱᱟ ᱱᱚᱣᱟ ᱠᱚᱫᱚ, ᱡᱩᱫᱤ ᱟᱵᱚ ᱪᱮᱛᱟᱱ ᱢᱚᱦᱚᱞ ᱠᱚᱨᱮᱱ ᱡᱩᱫᱤ ᱟᱵᱚ ᱥᱟᱱᱛᱟᱲ ᱠᱚ ᱛᱟᱦᱮᱸ ᱠᱚᱜᱼᱟ, ᱛᱟᱦᱚᱞᱮ ᱱᱚᱝᱠᱩ ᱛᱚ ᱟᱨ ᱵᱟᱝ ᱦᱳᱭ ᱦᱳᱭ ᱦᱳᱭ ᱦᱳᱭ᱾
ᱱᱤᱛᱚᱜ ᱫᱚ ᱟᱵᱚ ᱫᱟᱲᱮ ᱫᱮ ᱤᱭᱟᱹ ᱛᱮᱫᱚ ᱵᱟᱵᱚ ᱫᱟᱲᱮᱜᱼᱟ᱾ ᱛᱚ ᱚᱱᱟ ᱴᱷᱟᱶ ᱠᱚᱨᱮ ᱟᱵᱚ ᱜᱮ ᱫᱩᱲᱩᱵ ᱦᱩᱭᱩᱜ ᱛᱟᱦᱚᱞᱮ ᱟᱵᱚᱣᱟᱜ ᱵᱚ ᱟᱵᱚᱵᱚᱱ ᱨᱚᱲ ᱫᱟᱲᱮᱭᱟᱜᱼᱟ᱾ ᱢᱮᱱᱫᱟ, ᱡᱚᱛᱚᱣᱟᱜ ᱟᱢ ᱟᱱᱫᱳᱞᱚᱱ ᱢᱮᱥᱮ ᱡᱷᱚᱛᱚ ᱠᱤᱪᱩ ᱠᱚᱨᱟᱣ ᱢᱮ, ᱟᱵᱚ ᱵᱟᱵᱚ ᱫᱟᱲᱮᱜᱼᱟ, ᱟᱵᱚ ᱫᱚ ᱟᱨ ᱟᱵᱚᱣᱟᱜ ᱟᱵᱚ ᱡᱤᱱᱤᱥ ᱜᱮ ᱵᱚ ᱟᱵᱚ ᱵᱚ ᱫᱩᱲᱩᱵ ᱠᱷᱟᱡ ᱛᱟᱦᱚᱞᱮ ᱟᱵᱚ ᱡᱷᱚᱛ ᱛᱚ ᱠᱤᱪᱷᱩ ᱜᱮ ᱦᱩᱭᱩᱜ ᱛᱟᱢᱟ, ᱴᱟᱝ ᱫᱤᱥᱚᱢ ᱦᱚᱸ ᱦᱩᱭᱩᱜ ᱛᱟᱵᱚᱣᱟ ᱚᱱᱠᱟ ᱜᱮ᱾
ᱟᱫᱚ ᱧᱮᱞᱚᱜ ᱠᱟᱱᱟ ᱡᱮ ᱟᱫᱚ ᱥᱟᱱᱛᱟᱲ ᱠᱚᱫᱚ ᱟᱠᱚ ᱦᱳᱭ ᱥᱟᱱᱛᱟᱲ ᱟᱠᱚ ᱟᱠᱚ ᱛᱮᱜᱮ ᱟᱠᱚ ᱪᱮᱛᱟᱱ ᱜᱮ ᱨᱟᱹᱜᱤ ᱫᱚᱢᱮᱠᱚ ᱫᱚᱦᱚᱭᱮᱫ ᱫᱟ᱾ ᱦᱮᱸ, ᱦᱮᱸ᱾ ᱟᱫᱚ ᱡᱟᱦᱟᱸᱭ ᱥᱟᱱᱛᱟᱲᱟᱜ ᱴᱟᱠᱟ-ᱯᱚᱭᱥᱟ ᱫᱷᱮᱨ ᱜᱮᱛᱟᱭᱟ ᱟᱫᱚ ᱩᱱᱤ ᱫᱚ ᱦᱚ-ᱦᱚᱲᱚ ᱛᱩᱞᱩᱡ ᱫᱚ ᱵᱟᱭ ᱥᱟᱹᱜᱟᱹᱭ ᱵᱟᱭ
ᱦᱮᱸ, ᱦᱮᱸᱛᱟᱨᱯᱚᱨᱮ ᱪᱮᱫ ᱠᱚ ᱞᱟᱹᱭᱟ ᱟᱵᱚ ᱟᱵᱚᱣᱟᱜ ᱪᱮ ᱥᱩᱱ ᱛᱤᱱᱟᱹᱜ ᱥᱩᱱᱫᱟᱹᱨ ᱵᱟ ᱢᱟᱱᱮ ᱵᱟᱯᱞᱟ ᱟᱵᱚᱣᱟ ᱪᱮᱫ ᱫᱩᱣᱟᱹᱲᱟᱹ ᱪᱮᱛᱟᱱ ᱨᱮ ᱵᱚ ᱵᱟᱯᱞᱟ ᱛᱤᱱᱟᱹᱜ ᱥᱚᱨᱮᱥ ᱟᱵᱚᱣᱟᱜ ᱟᱹᱨᱤᱪᱟᱹᱨᱤ ᱦᱮᱸ ᱥᱮ᱾ ᱪᱷᱟᱹᱛᱤᱠ ᱠᱚᱣᱟᱜ ᱚᱱᱟ ᱫᱚ ᱵᱟᱹᱱᱩᱜᱼᱟ, ᱟᱵᱚ ᱢᱟᱱᱮ ᱢᱚᱬᱮ ᱦᱚᱲ ᱥᱟᱢᱟᱝ ᱨᱮ ᱵᱟᱯᱞᱟ ᱦᱩᱭᱩᱜᱼᱟ, ᱛᱩᱞ ᱠᱟᱭᱟ ᱠᱚ ᱛᱤᱱᱟᱹᱜ ᱨᱮᱥ ᱠᱳ ᱛᱤᱱᱟᱹᱜ ᱨᱚᱠᱚᱢ ᱥᱮᱨᱮᱧ, ᱛᱤᱱᱟᱹᱜ ᱢᱮᱱᱟᱜ ᱛᱟᱵᱚᱣᱟ ᱟᱹᱨᱤᱪᱟᱹᱨᱤ ᱨᱮ᱾
ᱦᱳᱭ ᱦᱳᱭ ᱦᱳᱭ᱾
ᱮᱴᱟᱜ ᱮᱴᱟᱜ ᱡᱟᱹᱛᱤ ᱨᱮ ᱵᱟᱹᱱᱩᱜᱼᱟ᱾ ᱦᱮᱸ ᱥᱮ ᱵᱟᱝᱟ?
ᱦᱳᱭ ᱦᱳᱭ, ᱟᱨᱚ ᱱᱚᱝᱠᱟ ᱦᱚᱸ ᱧᱮᱞᱚᱜ ᱠᱟᱱᱟ ᱡᱮ ᱦᱚᱸᱜ-ᱚᱭ ᱮᱸ ᱫᱟ ᱥᱚᱢᱟᱡᱽ ᱨᱮᱱᱟᱜ ᱵᱟᱯᱞᱟ ᱠᱚ, ᱟᱫᱚ ᱱᱚᱣᱟ ᱠᱚᱫᱚ ᱱᱟᱦᱟᱜ ᱱᱮᱛᱟᱨ ᱫᱚ ᱵᱟᱝ ᱧᱮᱞ ᱧᱟᱢᱚᱜ ᱠᱟᱱᱟ᱾ ᱫᱮᱠᱳ ᱞᱮᱠᱟ ᱱᱮᱛᱟᱨ ᱫᱚ ᱱᱟᱦᱟᱜ ᱠᱚ ᱵᱟᱯᱞᱟᱜ ᱠᱟᱱᱟ᱾
ᱦᱩᱸ᱾
ᱫᱤᱠᱩ ᱥᱟᱞᱟᱜ ᱦᱚ ᱥᱟᱹᱜᱟᱹᱭ ᱠᱚ ᱫᱚᱦᱚᱭ ᱫᱟ ᱛᱚ᱾ ᱦᱩᱸ ᱟᱫᱚ ᱚᱱᱟ ᱠᱷᱟᱹᱛᱤᱨ ᱜᱮ ᱟᱫᱚ ᱱᱮᱛᱟᱨ ᱫᱚ ᱦᱚᱹᱜ-ᱚ ᱱᱚᱝᱠᱟᱜ ᱠᱟᱱᱟ᱾ ᱦᱩᱹ, ᱟᱹᱞᱤᱧ ᱞᱤᱧ ᱞᱟᱹᱭᱟ ᱡᱩᱫᱤ ᱡᱷᱚᱛᱚ ᱦᱚᱲ ᱡᱩᱢᱤᱫ ᱠᱟᱛᱮ ᱡᱩᱫᱤ ᱡᱷᱚᱛ ᱡᱚᱛᱚ ᱦᱚᱲ ᱵᱚᱱ ᱮᱸ, ᱱᱚᱣᱟ ᱠᱟᱹᱢᱤ ᱠᱚᱵᱚᱱ ᱠ
ᱴᱟᱝ ᱢᱮᱫᱴᱟᱝ ᱟ ᱛᱩᱭ ᱮᱸ ᱢᱮᱛᱟᱜ ᱢᱤᱫᱴᱟᱝ ᱟᱛᱩ ᱠᱷᱚᱱᱟᱜ ᱠᱚ ᱮᱦᱚᱵ ᱠᱷᱟᱱᱮ ᱩᱱᱤ ᱧᱮᱞᱛᱮ ᱯᱩᱲᱥᱤ ᱟᱛ ᱛᱤᱸᱜᱩ ᱠᱮᱴᱮᱡᱚᱜ-ᱟᱭ, ᱯᱩᱲᱥᱤ ᱧᱮᱞ ᱠᱟᱛᱮ ᱢᱩᱞᱩᱜ-ᱮ ᱛᱤᱸᱜᱩ ᱠᱮᱴᱮᱡᱚᱜ-ᱟᱭ ᱚᱱᱟ ᱫᱚ ᱟᱛᱩ ᱟᱱᱟ ᱮᱦᱚᱵ ᱦᱩᱭᱩᱜ ᱛᱟᱵᱚᱱ᱾
ᱦᱳᱭ ᱦᱳᱭ᱾ ᱟᱻ ᱱᱮᱛᱟᱨᱮ ᱫᱚ ᱡᱟᱦᱟᱸᱭ ᱟᱵᱚᱨᱮᱱ ᱢᱮᱱᱟᱜ ᱠᱚᱣᱟ ᱯᱟᱨᱜᱟᱱᱟ ᱵᱟᱵᱟ ᱛᱟᱠᱚ ᱟᱫᱚ ᱩᱱᱠᱩ ᱜᱮ ᱥᱩᱫᱩ ᱥᱩᱢᱩᱝ ᱜᱮ ᱠᱚ ᱪᱷᱩᱴᱟᱹᱜ
ᱠᱚᱲᱟ ᱞᱮᱠᱷᱟᱱ ᱫᱚ ᱵᱟᱝ ᱜᱟᱱᱚᱜᱼᱟ᱾ ᱢᱤᱫ ᱫᱤᱱ ᱥᱚᱢᱚᱭ ᱫᱚ ᱟᱵᱚ ᱦᱚᱵᱚ ᱯᱟᱨᱜᱟᱱᱟ ᱵᱚ ᱫᱩᱲᱭᱵ-ᱟ ᱦᱮᱸ ᱥᱮ ᱵᱟᱝ ᱞᱟᱹᱭ ᱢᱮ, ᱟᱵᱚᱣᱟᱜ ᱱᱤᱛ ᱱᱤᱛᱳᱜ ᱠᱷᱚᱱᱟᱜ ᱵᱟᱵ ᱤᱭᱟᱹᱜ ᱠᱟᱱᱮ
ᱦᱳᱭ
ᱟᱫᱚ ᱡᱚᱛᱚ ᱡᱩᱢᱤᱫ ᱠᱟᱛᱮᱜ ᱡᱩᱫᱤ ᱟᱵᱚ ᱱᱚᱣᱟ ᱵᱚᱱ ᱠᱚᱨᱟᱣᱟ ᱱᱩᱠᱩ ᱜᱚᱲᱚ ᱵᱚᱱ ᱮᱢᱟ ᱠᱚᱣᱟ᱾ ᱛᱟᱦᱚᱞᱮ ᱟᱨᱚ ᱟᱹᱰᱤ ᱛᱟᱲᱟᱛᱟᱹᱲᱤ ᱧᱚᱜ ᱜᱮ ᱡᱟᱦᱟᱱᱟᱜ ᱵᱚᱱ ᱠᱚᱨᱟᱣ ᱫᱟᱲᱮᱭᱟᱜᱼᱟ᱾
ᱦᱮᱸ᱾
ᱱᱚᱜ-ᱚᱭ ᱡᱮ ᱟᱹᱛᱩ ᱟᱹᱛᱩ ᱥᱟᱱᱛᱟᱲ ᱤᱥᱠᱩᱞ ᱠᱚ ᱵᱟᱹᱱᱩᱜ ᱟᱠᱟᱫᱼᱟ ᱤᱛᱩᱱ ᱟᱥᱲᱟ ᱠᱚ ᱟᱹᱛᱩ ᱱᱚᱜᱼᱚ ᱱᱚᱣᱟ ᱠᱚ ᱤᱫᱤ ᱤᱫᱤ ᱠᱟᱛᱮᱜ ᱦᱚᱸ᱾
ᱦᱩᱸ ᱯᱨᱚᱛᱴᱤ ᱟᱛᱳ ᱨᱮ ᱢᱤᱫᱴᱟᱝ ᱠᱟᱛᱮ ᱮᱥᱮᱠᱟ ᱛᱟᱦᱮᱸ ᱠᱚᱜᱼᱟ ᱠᱤ ᱢᱟᱱᱮ ᱢᱟᱱᱮ ᱜᱟᱞᱚᱪ ᱟᱠᱷᱲᱟ ᱦᱚᱸ ᱛᱟᱦᱮᱸ ᱠᱚᱜᱼᱟ ᱚᱱᱟ ᱫᱚ ᱢᱟᱱᱮ ᱚᱱᱟ ᱛᱟᱦᱮᱸ ᱠᱚ-ᱟ ᱥᱮ ᱟᱵᱚ ᱟᱹᱰᱤ ᱠᱤ
ᱦᱳᱭ ᱦᱳᱭ ᱦᱳᱭ ᱦᱳᱭ᱾ ᱱᱚᱣᱟ ᱫᱚᱸ ᱡᱟᱦᱟᱸᱭ ᱢᱮᱱᱟᱜ ᱠᱚᱣᱟ ᱪᱮᱛᱟᱱ ᱠᱚᱨᱮ ᱟᱵᱚᱨᱮᱱ ᱠᱚ ᱠᱟᱹᱢᱤᱭᱮᱫᱟ ᱥᱚᱢᱟᱡ ᱥᱟᱶᱛᱟ ᱞᱟᱹᱜᱤ᱾ ᱟᱫᱚ ᱩᱱᱠᱩ ᱚᱱᱟ ᱦᱚᱸᱠᱚ ᱪᱷᱩᱴᱟᱹᱣ ᱠᱟᱱᱟ ᱢᱮᱱᱠᱷᱟᱱ ᱟᱵᱚ ᱡᱟᱦᱟᱸ ᱟᱛᱳ ᱯᱩᱲᱥᱤ ᱠᱚᱨᱮ ᱵᱚ ᱛᱟᱦᱮᱱᱟ ᱟᱵᱚ ᱯᱟᱹᱴᱷᱩᱣᱟᱹ ᱠᱚᱦᱚᱸ ᱜᱚᱲᱚ ᱵᱟᱵᱚᱱ ᱮᱢᱟ ᱠᱚ ᱠᱟᱱᱟ᱾ ᱦᱩᱸ᱾ ᱡᱟᱦᱟᱸ ᱵᱤᱱ ᱞᱟᱹᱭ ᱠᱮᱫᱟ ᱡᱮ ᱟᱛᱳ ᱥᱟᱹᱜᱟᱹᱭ᱾
ᱦᱩᱸ᱾
ᱱᱚᱣᱟ ᱟᱹᱛᱩ ᱟᱹᱞᱤᱧ ᱦᱚᱞᱤᱧ ᱧᱮᱞ ᱵᱟᱲᱟ ᱟᱠᱟᱫ ᱜᱮᱭᱟ ᱟᱹᱞᱤᱧᱟᱜ ᱫᱤᱥᱚᱢ ᱠᱚᱨᱮ ᱟᱹᱛᱩ ᱟᱹᱞᱤᱧᱟᱜ ᱟᱛᱳ ᱨᱮᱫᱚ ᱱᱟᱜ ᱵᱟᱝ ᱜᱷᱚᱴᱟᱣ ᱠᱟᱱᱟ᱾ ᱧᱮᱞ ᱟᱠᱟᱫᱟᱞᱤᱧ ᱡᱮ ᱟᱛᱳ ᱨᱮᱜᱮ ᱠᱚ ᱡᱩᱨᱤ ᱯᱟᱨᱤ ᱠᱟᱱᱟ᱾
ᱦᱮᱸ ᱚᱱᱟ ᱚᱱᱟ ᱟᱹᱰᱤ ᱠᱷᱟᱨᱟᱯ᱾ ᱟᱵᱚ ᱫᱚ ᱡᱷᱚᱛᱚ ᱜᱮ ᱢᱟᱱᱮ ᱡᱟᱦᱟ ᱯᱟᱨᱤᱥ ᱦᱩᱭᱪᱚᱱᱚ᱾ ᱟᱵᱚ ᱫᱚ ᱮᱴᱟᱜ ᱯᱟᱲᱤᱥ ᱞᱮᱠᱷᱟᱱ ᱠᱤᱱᱛᱩ ᱟᱹᱛᱩ ᱨᱮ ᱢᱮᱱᱟᱜ ᱵᱚᱱᱟ ᱢᱟᱱᱮ ᱵᱚᱭᱦᱟ ᱠᱟᱱᱟ ᱵᱚᱱ᱾ ᱟᱵᱚᱜᱮ ᱦᱟᱛᱚᱢ ᱠᱟᱱᱟ ᱵᱚ ᱟᱵᱚ ᱜᱮ ᱦᱚᱯᱚᱱᱵᱟ ᱠᱟᱱᱟ ᱵᱚ ᱟᱵᱚᱜᱮ ᱢᱟᱨᱟᱲᱟᱝᱵᱟ ᱠᱟᱱᱟᱵᱚ ᱦᱮᱸ ᱥᱮ᱾ ᱡᱚᱛᱚᱜᱮ ᱟᱵᱚ ᱵᱚᱭᱦᱟ ᱢᱟᱱᱮ ᱢᱤᱫᱴᱟᱝ ᱚᱲᱟᱜ ᱨᱮᱱ ᱠᱟᱱᱟ ᱵᱚᱞᱮ ᱞᱮᱠᱟᱵᱚ ᱤᱭᱟᱹ ᱚᱸᱰᱮ ᱫᱚ ᱦᱮᱸᱥᱮ ᱵᱟᱝ? ᱢᱟᱱᱮ ᱟᱹᱛᱩ ᱢᱟᱱᱮ ᱢᱤᱫᱴᱟᱝ ᱫᱚ ᱵᱚᱭᱦᱟ ᱠᱟᱱᱟ ᱵᱚ᱾ ᱵᱚᱭᱦᱟ ᱵᱚᱭᱦᱟ ᱵᱚ ᱪᱤᱠᱟ ᱛᱮᱵᱚ ᱵᱟᱯᱞᱟ ᱞᱟᱹᱭᱢᱮ?
ᱦᱳᱭ ᱦᱳᱭ ᱦᱳᱭ ᱚᱱᱟ ᱫᱚ ᱧᱮᱞ ᱧᱟᱢᱚᱜ ᱠᱟᱱᱟ ᱚᱱᱟ ᱦᱚᱸ
ᱟᱨᱚ ᱥᱟᱸᱜᱟᱛᱮ ᱢᱚᱱᱮ ᱠᱟᱛᱮᱫ ᱵᱚ ᱟᱵᱚ ᱟᱨᱠᱤ ᱵᱚᱭᱦᱟ ᱵᱚᱭᱦᱟ ᱜᱮᱵᱚ ᱟᱵᱚ ᱵᱟᱱᱟ ᱠᱟ ᱦᱟᱱᱮ ᱵᱚᱫᱟᱞᱮ ᱪᱮ ᱚᱱᱟ ᱚᱠᱟᱨᱮ ᱵᱚ ᱫᱚᱦᱚᱭᱟ?
ᱦᱳᱭ ᱟᱨ ᱟᱹᱛᱩ ᱟᱹᱛᱳ ᱨᱮᱜᱮ ᱥᱟᱹᱜᱟᱹᱭ ᱥᱟᱸᱜᱟᱛ ᱥᱟᱹᱜᱟᱹᱭ ᱠᱚᱠᱚ ᱧᱟᱢ ᱮᱫᱟ ᱟᱨ ᱠᱚ ᱡᱩᱨᱤ ᱯᱟᱨᱤᱜ ᱠᱟᱱᱟ᱾ ᱚᱱᱟ ᱠᱚ ᱟᱵᱚ ᱵᱚ ᱴᱷᱮᱠᱟᱣ ᱫᱟᱨᱟᱢ ᱫᱚᱨᱠᱟᱨ᱾
ᱛᱚ ᱠᱷᱚᱱᱟᱜ ᱟᱹᱜᱩᱭ ᱢᱮ᱾ ᱦᱮᱸ ᱞᱮ ᱯᱩᱲᱥᱤ ᱟᱹᱛᱳ ᱠᱷᱚᱱᱟᱜ ᱟᱹᱜᱩ ᱠᱮᱫᱟ ᱚᱱᱟ ᱫᱚ ᱴᱷᱤᱠ ᱠᱤᱱᱛᱩ ᱢᱤᱫᱴᱟᱝ ᱟᱛᱳ ᱨᱮ ᱢᱟᱱᱮ ᱟᱵᱚ ᱵᱚᱭᱦᱟ ᱠᱟᱱᱟ ᱵᱚᱱ᱾
ᱦᱳᱭ ᱦᱳᱭ᱾ ᱦᱳᱭ ᱟᱫᱚ ᱱᱚᱣᱟ ᱠᱚᱜᱮ ᱡᱩᱫᱤ ᱵᱟᱵᱩ ᱴᱷᱤᱠ᱾ ᱴᱮᱠᱟᱣ ᱫᱟᱨᱟᱢᱟ ᱛᱟᱦᱚᱞᱮ ᱟᱵᱚ ᱫᱚ ᱮ ᱵᱟᱵᱚ ᱞᱟᱦᱟ ᱫᱟᱲᱮᱭᱟᱜᱼᱟ᱾
ᱚᱱᱟ ᱫᱚ ᱢᱟᱱᱮ ᱟᱛᱳ ᱢᱟᱺᱡᱷᱤ ᱯᱟᱨᱜᱟᱱᱟ᱾ ᱴᱷᱤᱠᱳᱭᱳᱜᱼᱟ ᱟᱨ ᱢᱤᱫᱴᱟᱝ ᱫᱚ ᱦᱳᱭᱳᱜ ᱠᱟᱱᱟ᱾ ᱚᱲᱟᱜ ᱢᱟᱱᱮ ᱚᱠᱚᱭ ᱚᱲᱟᱜ ᱠᱚ ᱤᱡᱟᱜ ᱠᱟᱱᱟ? ᱩᱱᱠᱩ ᱠᱚ ᱴᱷᱤᱠ ᱵᱩᱡᱷᱟᱹᱣ ᱦᱩᱭᱩᱜ ᱛᱟᱠᱚᱣᱟ ᱢᱟᱱᱮ ᱟᱛᱩ ᱥᱟᱜᱟᱹᱭ ᱫᱚ ᱵᱟᱝ᱾ ᱠᱟᱱᱟ ᱵᱚ ᱟᱢ ᱫᱚ ᱢᱤᱥᱨᱟ ᱠᱟᱱ ᱛᱟᱢᱟ ᱠᱤ? ᱩᱱᱤ ᱫᱚ ᱫᱟᱫᱟ ᱠᱟᱱ ᱛᱟᱢᱟᱭ᱾ ᱦᱮᱸᱥᱮ ᱵᱟᱝ? ᱚᱱᱟᱠᱚ ᱴᱷᱟᱹᱣᱠᱚ ᱦᱩᱭᱩᱜ ᱛᱟᱵᱚᱱᱟ᱾
ᱟᱫᱚ ᱧᱮᱞᱚᱜ ᱡᱟᱱᱟ ᱡᱮ ᱦᱚᱜᱚᱭ ᱚᱱᱮ᱾ ᱟᱛᱳ ᱨᱮ ᱥᱟᱹᱜᱟᱹᱭ ᱛᱚ ᱠᱚ ᱫᱚᱦᱚᱭᱮᱫ ᱜᱮᱭᱟ ᱟᱫᱚ, ᱢᱟᱺᱡᱷᱤ ᱟᱛᱳ ᱢᱚᱬᱮ ᱦᱚᱲᱠᱩ ᱞᱟᱹᱭᱮᱫ ᱨᱮᱦᱚᱸ ᱟᱫᱚ ᱱᱩᱠᱩᱣᱟᱜ ᱠᱟᱛᱷᱟ,
ᱦᱳᱭ ᱢᱟᱱᱮ ᱩᱱᱠᱩ ᱩᱱᱠᱩ ᱚᱠᱚᱭ ᱢᱟᱱᱮ ᱪᱤᱞᱤ ᱞᱮ ᱪᱮᱫ ᱚᱠᱟ ᱯᱚᱫ ᱨᱮ ᱢᱮᱱᱟᱜ ᱠᱚᱣᱟ ᱩᱱᱠᱩ ᱵᱟᱵᱚ ᱥᱚᱱᱢᱟᱱ ᱮᱢ ᱫᱟᱲᱮᱭᱟᱜ ᱠᱟᱱᱟ, ᱚᱱᱠᱟ ᱦᱚᱸ ᱦᱩᱭᱩᱜ ᱠᱟᱱᱟ ᱟᱹᱰᱤᱜᱟᱱᱜᱮ᱾ ᱦᱮᱸ ᱤᱧᱟᱜ ᱴᱟᱠᱟ ᱢᱮᱱᱟᱜᱼᱟ ᱤᱧ ᱪᱟᱹᱠᱨᱤᱭᱮᱫᱟ ᱤᱧ ᱩᱱᱤᱭᱟᱜ ᱠᱟᱛᱷᱟᱧ ᱟᱸᱡᱚᱢᱟ, ᱚᱱᱠᱟᱜ ᱠᱟᱱᱟ ᱠᱚ ᱢᱮᱱ
ᱦᱳᱭ ᱦᱳᱭ,
ᱚᱱᱟ ᱠᱚᱫᱚ ᱠᱚᱨᱟᱣ ᱩᱪᱤᱛ ᱵᱟᱝ ᱢᱟᱱᱮ ᱡᱷᱚᱛᱚ ᱦᱚᱲ ᱢᱤᱞᱟᱶ ᱠᱟᱛᱮᱯᱮ ᱛᱤᱜᱩ ᱠᱟᱫᱮᱭᱟ ᱢᱟᱺᱡᱷᱤ᱾ ᱡᱚᱛᱚ ᱦᱚᱲᱟᱜ ᱢᱚᱛᱟᱢᱚᱛ ᱛᱮᱜᱮ ᱩᱱᱤ ᱫᱚ ᱛᱤᱸᱜᱩ ᱠᱟᱱᱟ ᱩᱱᱤ ᱫᱚ ᱟᱭᱟᱜ, ᱤᱪᱪᱷᱟ ᱛᱮ ᱫᱚ ᱠᱤ ᱟᱭᱟᱜ ᱢᱚᱨᱡᱤᱛᱮ ᱫᱚ ᱵᱟᱭ ᱛᱤᱸᱜᱩ ᱟᱠᱟᱱᱟ᱾
ᱦᱳᱭ ᱦᱳᱭ ᱦᱳᱭ ᱟᱞᱮᱭᱟᱜ ᱫᱤᱥᱚᱢ ᱥᱮᱫ ᱫᱚ ᱱᱟᱜ ᱟᱹᱰᱤᱜᱮ ᱮᱸ ᱱᱤᱭᱚᱢ ᱠᱚ ᱛᱚᱞ ᱟᱠᱟᱫᱟ ᱠᱚ ᱡᱟᱦᱟᱸ ᱫᱚ ᱠᱩᱲᱤ ᱠᱚᱲᱟ ᱡᱟᱦᱟᱸ ᱫᱚ ᱟᱴᱷᱨᱚ ᱵᱚᱪᱷᱚᱨ ᱩᱢᱮᱨ ᱢᱟᱲᱟᱝ ᱫᱚ ᱵᱟᱹᱦᱩ ᱡᱟᱣᱟᱭ ᱵᱟᱝ ᱜᱟᱱᱚᱜ᱾
ᱢᱟᱱᱮ ᱢᱟᱱᱮ ᱢᱟᱱᱮ, ᱢᱤᱫᱴᱟᱝ ᱟᱛᱩ ᱢᱟᱱᱮ ᱤᱧ ᱞᱟᱹᱭ ᱫᱤᱧ ᱢᱤᱫᱴᱟᱝ ᱟᱛᱩ ᱨᱮ ᱢᱟᱱᱮ ᱠᱷᱟᱱ ᱱᱤᱭᱚᱢ ᱠᱟᱹᱱᱩᱱ ᱠᱚ ᱛᱚᱞᱟ᱾ ᱦᱮᱸ ᱚᱱᱟ ᱟᱛᱳ ᱨᱮ, ᱠᱚᱲᱟ ᱜᱤᱫᱽᱨᱟᱹ ᱦᱚᱸ ᱵᱟᱠᱚ ᱡᱟᱣᱟᱭᱚᱜ ᱵᱟᱯᱞᱟᱜ ᱢᱟ ᱡᱮᱱᱚ ᱟᱨ ᱠᱩᱲᱤ ᱜᱤᱫᱽᱟᱹ ᱦᱚᱸ ᱵᱟᱠᱚ ᱡᱟᱶᱟᱭ ᱢᱟ ᱩᱱᱟᱹᱜ ᱠᱚᱢ ᱵᱚᱭᱚᱥ ᱨᱮ ᱠᱤᱱᱛᱩ, ᱠᱩᱲᱤ ᱜᱤᱫᱽᱨᱟᱹ ᱡᱟᱢᱟᱭᱚᱜ ᱠᱷᱟᱱᱚᱜ ᱠᱤ ᱠᱚᱲᱟ ᱜᱤᱫᱽᱨᱟᱹ ᱵᱟᱦᱩ ᱟᱹᱜᱩᱭ ᱠᱷᱟᱱ ᱩᱱᱤ ᱫᱚ ᱟᱹᱛᱩ ᱨᱮ ᱵᱟᱠᱚ ᱫᱚᱦᱚᱭᱟ᱾ ᱥᱮ ᱪᱤᱠᱟᱹᱭ ᱭᱟᱵᱚ ᱛᱚᱠᱷᱚᱱ ᱟᱠᱚ ᱢᱤᱫᱴᱟᱝ ᱤᱭᱟᱹᱭ ᱦᱩᱭᱩᱜᱼᱟ ᱚᱱᱠᱟ ᱠᱚᱨᱟᱣ ᱞᱮᱠᱷᱟᱱ ᱫᱚ ᱵᱷᱟᱜᱤ ᱛᱚᱠᱷᱚᱱ ᱢᱤᱫᱴᱟᱝ ᱟᱛᱳ ᱠᱷᱚᱱᱟᱜ ᱮᱴᱟᱜ ᱯᱚᱲᱥᱤ ᱟᱛᱳ ᱟᱸᱡᱚᱢᱟ ᱦᱮᱸ ᱚᱱᱟ ᱟᱛᱩ ᱨᱮ ᱚᱱᱠᱟᱱ ᱱᱤᱭᱚᱢ ᱢᱮᱱᱟᱜ, ᱤᱧᱤᱧ ᱠᱚᱨᱟᱣ ᱞᱮᱠᱷᱟᱱ ᱛᱟᱦᱞᱮ ᱥᱟᱶᱛᱟ ᱥᱟᱶᱛᱟ ᱢᱟᱱᱮ, ᱛᱟᱦᱮᱱᱟ ᱵᱷᱟᱜᱤ ᱜᱮ ᱥᱩᱞᱩᱠ ᱨᱮ ᱛᱟᱦᱮᱱᱟ ᱠᱚ ᱟᱛᱳ ᱥᱚᱜᱚᱭ ᱦᱚᱸ, ᱴᱷᱮᱠᱟᱣ ᱛᱟᱦᱮᱸᱭᱮᱱᱟ ᱟᱨ ᱠᱚᱢ ᱵᱚᱭᱚᱥ ᱨᱮ ᱠᱩᱲᱤ ᱜᱤᱫᱽᱨᱟᱹ ᱦᱚᱸᱠᱚ ᱵᱟᱠᱚ ᱡᱟᱶᱟᱭᱮᱱᱟ᱾ ᱠᱚᱲᱟ ᱜᱤᱫᱽᱨᱟᱹ ᱵᱟᱠᱚ ᱵᱟᱦᱩ ᱟᱠᱚ ᱠᱟᱱᱟ ᱟᱭᱟᱜ ᱦᱚᱸ ᱢᱟᱱᱮ ᱟᱡ ᱠᱟᱹᱴᱤᱡ ᱩᱯᱚᱡᱩᱠᱛᱚ ᱵᱚᱭᱚᱥ ᱞᱮᱠᱷᱟᱱ ᱵᱩᱡᱷᱟᱹᱜ ᱟᱭ᱾ ᱛᱚᱠᱷᱚᱱ ᱩᱱᱟᱹᱜ ᱢᱟᱱᱮ ᱪᱮᱫ ᱠᱚ ᱞᱟᱹᱭᱟ ᱟᱵᱚ ᱢᱟᱱᱮ ᱥᱟᱱᱛᱤ ᱫᱤᱵᱚᱥ ᱦᱩᱭᱩᱜ ᱠᱟᱱᱟ, ᱟᱵᱚ ᱥᱟᱠᱟᱢ ᱚᱨᱮᱡ ᱦᱚᱸ ᱵᱟᱝ ᱦᱳᱭᱳᱜᱼᱟ ᱢᱟᱱᱮ ᱪᱷᱟᱹᱰᱶᱤ ᱠᱟᱛᱮ ᱦᱚᱸ ᱠᱩᱲᱤ ᱜᱤᱫᱽᱟᱹ ᱦᱚᱸ ᱵᱟᱝ, ᱠᱚ ᱡᱟᱣᱟᱭᱚᱜᱼᱟ ᱦᱮᱸᱥᱮ ᱢᱟᱱᱮ ᱠᱤ ᱵᱟᱨᱭᱟ ᱯᱮᱭᱟ ᱠᱚᱲᱟ ᱜᱤᱫᱽᱨᱟᱹ ᱦᱚᱸ ᱵᱟᱭ ᱵᱟᱦᱩ ᱦᱚᱪᱚ, ᱚᱱᱟ ᱫᱚ ᱟᱛᱳ ᱴᱷᱤᱠ ᱛᱟᱦᱮ ᱞᱮᱠᱷᱟᱱ ᱠᱤ ᱟᱛᱳ ᱢᱟᱺᱡᱷᱤ ᱠᱚ ᱥᱚᱱᱢᱟᱱ ᱮᱢ ᱠᱟᱛᱮ ᱩᱱᱠᱩ ᱚᱠᱟ ᱯᱚᱫ ᱨᱮ ᱢᱮᱱᱟᱜ ᱠᱚᱣᱟ ᱩᱱᱤ ᱩᱨᱩᱢ ᱮᱢ ᱠᱷᱟᱱᱮ ᱚᱱᱟ ᱠᱚᱫᱚ ᱵᱟᱝ ᱦᱩᱭᱩᱜᱼᱟ᱾
ᱦᱳᱭ ᱦᱳᱭ ᱟᱹᱞᱤᱧ ᱞᱤᱧ ᱧᱮᱞ ᱠᱟᱫ ᱜᱮᱭᱟ ᱡᱟᱦᱟᱸ ᱟᱛᱳ ᱨᱮ ᱡᱟᱦᱟᱸ ᱫᱚ ᱦᱮᱸ ᱢᱟᱱᱮ ᱟᱴᱷᱚᱨᱚ ᱵᱚᱪᱷᱚᱨ ᱩᱢᱮᱨ ᱢᱟᱨᱟᱝ ᱡᱩᱫᱤ ᱠᱚᱲᱟ ᱠᱩᱲᱤ ᱡᱩᱫᱤ ᱠᱚ ᱡᱩᱨᱤ ᱯᱟᱹᱨᱤᱜᱼᱟ ᱛᱟᱦᱚᱞᱮ ᱰᱟᱬᱚᱢ ᱚᱲᱟᱜ ᱦᱚᱲ ᱮᱢ ᱦᱩᱭᱩᱜ ᱛᱟᱠᱚᱣᱟ᱾
ᱦᱮᱸ ᱦᱮᱸ,
ᱛᱚ ᱚᱲᱟᱜ ᱦᱚᱲ ᱮᱢ ᱦᱩᱭ ᱞᱮᱠᱷᱟᱱ ᱛᱚ ᱚᱸᱰᱮ ᱚᱲᱟᱜ ᱜᱮᱛᱚᱭ ᱵᱟᱭᱮ ᱠᱟᱱᱟ ᱥᱮ᱾ ᱛᱟᱦᱚᱞᱮ ᱚᱲᱟᱜ ᱦᱚᱲ ᱵᱟᱝ ᱟᱥᱯᱚᱫᱫᱟ ᱠᱚ ᱮᱢᱟᱭ ᱠᱟᱱᱟ ᱚᱱᱟ ᱦᱚᱸ ᱦᱩᱭᱩᱜ ᱠᱟᱱᱟ᱾
ᱟᱫᱚ ᱱᱚᱣᱟ ᱠᱷᱟᱱ ᱫᱚ ᱡᱟᱦᱟᱸᱭ ᱡᱩᱫᱤ ᱯᱳᱭᱞᱳ ᱫᱷᱟᱣ ᱵᱷᱩᱞᱟ ᱥᱮ ᱛᱟᱯᱚᱨᱮ ᱟᱫᱚ ᱫᱚᱥ ᱫᱚᱥᱟᱨ ᱵᱷᱩᱞ ᱫᱚ ᱵᱟᱝ ᱠᱚ ᱠᱚᱨᱟᱣ ᱞᱟᱜᱤᱫ᱾
ᱵᱟᱠᱚ ᱠᱚᱨᱟᱭᱟ ᱦᱳᱭ, ᱩᱱᱤ ᱧᱮᱞᱛᱮ ᱛᱚᱠᱷᱚᱱ ᱠᱚ ᱵᱩᱡᱷᱟᱹᱣ ᱫᱟᱲᱮᱭᱟᱜᱼᱟ᱾ ᱟᱨ ᱛᱚᱠᱷᱚᱱ ᱜᱮ ᱟᱨᱚ᱾ ᱵᱟᱠᱚ ᱩᱭᱦᱟᱹᱨ ᱵᱟᱲᱟᱭ ᱠᱷᱟᱱᱮ
ᱚ ᱦᱳᱭ ᱦᱳᱭ ᱦᱳᱭ᱾ ᱟᱵᱚᱣᱟᱜ ᱥᱟᱶᱛᱟ ᱨᱮᱫᱚ ᱟᱹᱰᱤ ᱠᱤᱪᱷᱩ ᱢᱮᱱᱟᱜ ᱟᱠᱟᱫᱟ ᱢᱟᱱᱮ
ᱦᱮᱸ ᱟᱵᱚᱣᱟᱜ ᱟᱹᱰᱤ ᱠᱤᱪᱷᱩ ᱦᱟᱱᱮ ᱵᱷᱮᱱᱛᱟ ᱠᱟᱛᱷᱟ ᱢᱮᱱ ᱠᱟᱛᱷᱟ ᱠᱩᱫᱩᱢ ᱚᱱᱟ ᱠᱚ ᱛᱟᱦᱮᱸ ᱠᱟᱱᱟ ᱥᱮ ᱱᱤᱛᱚᱜ ᱛᱤᱱᱟᱹᱜ ᱵᱚᱱ ᱨᱚᱲ ᱫᱟ ᱛᱤᱱᱟᱹᱜ ᱵᱚᱱ ᱵᱟᱲᱟᱭᱟ ᱚᱱᱟ ᱫᱚ, ᱟᱹᱰᱤᱜᱟᱱ ᱜᱤᱫᱽᱨᱟᱹ ᱦᱚᱸ ᱵᱟᱵᱚ ᱤᱧ ᱜᱮ ᱵᱟᱹᱧ ᱵᱟᱰᱟᱭᱟ᱾
ᱦᱳᱭ ᱦᱳᱭ ᱦᱳᱭ᱾ ᱞᱟᱦᱟ ᱛᱮᱫᱚ ᱞᱟᱹᱭ ᱠᱮᱭᱟ ᱠᱚ ᱡᱮ ᱢᱤᱫ ᱢᱤᱫ ᱴᱷᱥᱱ ᱫᱩᱲᱩᱵ ᱡᱟᱣᱨᱟ ᱠᱟᱛᱮᱜ ᱜᱟᱞᱢᱟᱨᱟᱣ ᱠᱩᱫᱩᱢ ᱵᱤᱱᱛᱤ ᱜᱮᱭᱟ ᱠᱚ᱾